ᱦᱮᱸ ᱡᱚᱦᱟᱨ ᱜᱮ᱾
ᱦᱩᱸ ᱡᱚᱦᱟᱨ ᱜᱮ ᱞᱟᱹᱭ ᱵᱤᱱ ᱢᱟ?
ᱨᱚᱲ ᱟᱸᱡᱚᱢᱚᱜ ᱠᱟᱱᱟ?
ᱦᱮᱸ ᱨᱚᱲ ᱟᱸᱡᱚᱢᱚᱜ ᱠᱟᱱᱟ᱾
ᱛᱚ ᱪᱮᱫ ᱵᱮᱱ ᱪᱤᱠᱟᱹᱭᱮᱫᱟ ᱦᱮᱸ
ᱪᱤᱠᱟᱹ ᱦᱚ ᱵᱟᱝᱟ ᱦᱤᱛᱚᱜ ᱫᱚ ᱫᱩᱲᱩᱵ ᱠᱟᱹᱱᱟᱹᱧ᱾ ᱟᱹᱵᱤᱱ ᱫᱚ?
ᱦᱮᱸ ᱟᱞᱤᱧ ᱦᱚᱸ ᱱᱤᱛᱚᱜ ᱫᱚ ᱪᱮᱫ ᱦᱚᱸ ᱪᱤᱠᱟᱹ ᱫᱚ ᱵᱟ ᱫᱩᱲᱩᱵ ᱵᱟᱲᱟ ᱜᱮ ᱦᱩᱭ ᱠᱟᱱᱟ᱾
ᱚᱦ ᱫᱟᱜ ᱮᱫ ᱜᱮᱭᱟᱭ ᱚᱱᱛᱮ?
ᱚ ᱞᱟᱹᱭᱫᱟᱞᱤᱧ ᱟᱵᱮᱱᱟᱜ ᱤᱭᱟᱹ ᱱᱮᱴᱚᱣᱟᱨᱠ ᱮ ᱰᱤᱥᱴᱟᱵᱽ ᱮᱫᱟ᱾ ᱠᱟᱹᱴᱤᱡ ᱠᱮᱪᱟᱜ ᱠᱮᱪᱟᱜ ᱨᱚᱲ ᱟᱸᱡᱚᱢᱚᱜ ᱠᱟᱱᱟ
. ᱱᱤᱛᱳᱜ ᱵᱤᱱ ᱟᱸᱡᱚᱢ ᱴᱷᱤᱠᱟᱹᱭ ᱫᱟ ᱥᱮ
ᱦᱮᱸ ᱦᱮᱸ ᱱᱤᱛᱚᱜ ᱟᱸᱡᱚᱢᱚᱜ ᱠᱟᱱᱟ᱾
ᱚ ᱫᱟᱜ ᱮᱫᱟᱭ ᱚᱱᱛᱮ?
ᱦᱮᱸ ᱱᱚᱛᱮ ᱫᱟᱜ ᱡᱟᱹᱲᱤ ᱛᱮᱦᱮᱧ ᱛᱮᱦᱮᱧ ᱫᱚ ᱦᱟᱸᱜ ᱵᱟᱭ ᱫᱟᱜ ᱟᱠᱟᱫᱟ ᱦᱚᱞᱟ ᱢᱟᱫᱷᱮᱨ ᱨᱮᱠᱚ ᱫᱚᱭ ᱫᱟᱜ ᱟᱠᱟᱫᱟ ᱛᱮᱦᱮᱧ ᱫᱚ ᱨᱤᱢᱤᱴ ᱵᱟᱲᱟ ᱞᱮᱫ ᱜᱮᱟᱭ ᱟᱫᱚ ᱫᱟᱜ ᱫᱚ ᱵᱟᱭ ᱡᱚᱨᱚ
ᱚ
ᱟᱨ ᱟᱯᱮ ᱚᱱᱛᱮ?
ᱦᱩᱸ ᱚᱱᱠᱟ ᱛᱤᱱᱴᱟ ᱥᱮᱫ ᱛᱮ ᱫᱟᱜ ᱠᱮᱜ-ᱟ᱾
ᱟᱨ ᱨᱚᱦᱚᱭ ᱠᱚᱫᱚ ᱛᱤᱱᱟᱹᱜ ᱡᱷᱟᱹᱞ?
ᱨᱚᱦᱚᱭ ᱠᱚᱫᱚ ᱢᱟᱱᱮ ᱟᱞᱮ ᱫᱚ ᱜᱩᱲᱭᱟᱹᱣ ᱠᱟᱜᱼᱟ ᱞᱮ ᱠᱚᱢ ᱠᱚᱢ ᱜᱮᱛᱟᱞᱮᱭᱟ ᱛᱚ ᱪᱟᱥᱵᱟᱥ ᱠᱚᱫᱚ᱾
ᱚ᱾
ᱨᱚᱦᱚᱭ ᱦᱩᱭ ᱦᱳᱭᱞᱩ ᱠᱟᱜ-ᱟᱞᱮ᱾ ᱟᱯᱮ ᱫᱚ?
ᱦᱮᱸ ᱟᱞᱮ ᱫᱚ ᱨᱚᱦᱚᱭᱱ ᱦᱩᱸᱭᱱ ᱟᱨ- ᱱᱚᱝᱠᱟ ᱵᱟᱠᱤ ᱢᱮᱱᱟᱜᱼᱟ ᱵᱤᱥᱤ ᱫᱚ ᱵᱟ ᱯᱟᱸᱪ ᱪᱷᱚᱴᱤ ᱠᱷᱮᱛ ᱜᱮ ᱵᱠᱤ ᱢᱮᱱᱟᱜᱼᱟ ᱵᱟᱠᱷᱟᱱ ᱯᱨᱟᱭ ᱜᱮ ᱨᱚᱦᱚᱭ ᱪᱟᱵᱟ ᱜᱮ᱾
ᱚᱸᱻ ᱱᱮᱱᱰᱤᱜᱮᱥ ᱪᱮᱫ ᱠᱚᱯᱮ ᱠᱟᱹᱢᱤᱭᱟ ᱛᱟᱦᱚᱞᱮ ᱮᱠᱷᱚᱱ ᱮᱠᱷᱚᱱ ᱫᱚ?
ᱠᱟᱹᱢᱤ ᱠᱚᱫᱚ ᱱᱤᱛᱚᱜ ᱫᱚ ᱪᱮᱫ ᱦᱚᱸ ᱵᱟᱝ ᱦᱩᱲᱩ ᱨᱚᱦᱚᱭ ᱠᱚᱜᱮ ᱪᱟᱵᱟ ᱦᱩᱭᱩ ᱠᱟᱱᱟ ᱟᱨ ᱱᱤᱛᱚᱜ ᱫᱚ ᱠᱟᱹᱢᱤ ᱠᱚᱫᱚ ᱮᱴᱟᱜ ᱠᱟᱹᱢᱤ ᱠᱚᱫᱚ ᱵᱟᱹᱱᱩᱜᱼᱟ ᱚᱱᱠᱟ ᱫᱚ ᱱᱤᱛᱚᱜ ᱫᱚ ᱦᱟᱸᱜ ᱫᱚ᱾
ᱚᱸᱻ ᱟᱯᱮ ᱥᱮᱜ ᱠᱷᱚᱱ ᱠᱩᱢᱯᱟᱱᱤ ᱠᱟᱹᱢᱤ ᱠᱚᱠᱚ ᱦᱤᱡᱩᱜ ᱜᱮᱭᱟ ᱥᱮ?
ᱮᱸᱻ ᱵᱟᱝ ᱜᱮ ᱟᱞᱮ ᱱᱚᱛᱮ ᱠᱷᱚᱱᱟᱜ ᱫᱚ ᱮᱸᱜ ᱪᱟᱞᱟᱣ ᱫᱚᱠᱚ ᱪᱟᱞᱟᱣ ᱵᱟᱲᱟᱜ ᱜᱮᱭᱟ ᱟᱫᱚ ᱩᱱᱟᱹᱜ ᱫᱚ ᱵᱟ᱾
ᱦᱩᱸ
ᱟᱢ ᱱᱚᱝᱠᱟ ᱟᱨᱠᱤ ᱤᱭᱟᱹ ᱪᱟᱥᱵᱟᱥ ᱠᱚᱜᱮ ᱛᱚ ᱟᱞᱮ ᱫᱚ ᱟᱞᱮ ᱫᱚ ᱯᱨᱟᱭ ᱜᱮ ᱪᱟᱥᱼᱵᱟᱥ ᱠᱚᱛᱮ ᱜᱮ ᱱᱤᱨᱵᱷᱚᱨ ᱛᱚ ᱞᱮᱫᱤᱧ ᱟᱞᱮᱫᱚ ᱪᱟᱥᱵᱟᱥ ᱠᱚᱛᱮᱜᱮ ᱱᱤᱨᱵᱷᱚᱨ ᱫᱚ ᱯᱨᱟᱭ
ᱚᱸᱻ
ᱛᱚᱵᱮ ᱟᱯᱮᱱ ᱪᱮᱜ ᱵᱮᱱ ᱪᱤᱠᱟᱹ ᱵᱟᱲᱟᱭᱮᱫᱟ?
ᱢᱮᱱᱟᱜᱼᱟ ᱪᱟᱥᱵᱟᱥ ᱦᱚᱸᱠᱚ ᱥᱟ ᱪᱟᱥ ᱦᱚᱪᱚᱭᱟ ᱠᱤᱱᱛᱩ
ᱦᱩᱸ
ᱦᱩᱸ
ᱞᱟᱹᱭ ᱵᱤᱱ?
ᱞᱟᱹᱭᱫᱟᱞᱤᱧ ᱟᱵᱮᱱᱟᱜ ᱨᱚᱲ ᱜᱟᱛᱮᱜ ᱠᱮᱪᱟᱜ ᱠᱮᱪᱟᱜ ᱜᱮ ᱟᱸᱡᱚᱢᱚᱜ ᱠᱟᱱᱟ ᱠᱟᱱᱟ ᱢᱟᱱᱮ ᱯᱩᱥᱴᱟᱹᱣ ᱥᱟᱸᱦᱤᱡ ᱫᱚ ᱵᱟᱝ ᱵᱩᱡᱩᱜ ᱠᱟᱱᱟ
ᱟᱞᱤᱧ ᱞᱤᱧ
ᱱᱚᱸᱰᱮ ᱱᱮᱴ ᱠᱟᱹᱴᱤᱡ ᱯᱨᱚᱵᱞᱮᱢ ᱜᱮᱭᱟᱭ ᱛᱚ ᱚᱱᱟᱛᱮ ᱯᱟᱞᱮᱱ
ᱦᱮᱸ ᱢᱟᱱᱮ ᱩᱱᱟᱹᱜ ᱜᱮ ᱵᱟᱝ ᱵᱩᱡᱩᱜ ᱠᱟᱱ ᱛᱟᱵᱮᱱᱟ ᱚᱱᱠᱟ ᱦᱮᱸ ᱟᱵᱮᱱ ᱟᱵᱮᱱᱟᱜ ᱜᱮ ᱰᱤᱥᱴᱟᱵᱽ ᱫᱟᱭ ᱟᱞᱤᱧᱟᱜ ᱫᱚ ᱱᱚᱰᱮ